ᱦᱮᱞᱳ
ᱦᱳᱭ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱜᱚᱢᱠᱮ ᱦᱮᱸ
ᱥᱟᱹᱜᱩᱱ ᱥᱤᱸᱜᱟᱹᱲ
ᱥᱟᱹᱜᱩᱱ ᱥᱤᱸᱜᱟᱹᱲ ᱥᱟᱹᱜᱩᱱ ᱥᱤᱸᱜᱟᱹᱲ ᱟᱫᱚ ᱱᱤᱛᱚᱜ ᱫᱚ ᱱᱚᱜᱼᱚᱭ ᱫᱟᱠᱟ ᱠᱚ ᱡᱚᱢ ᱵᱟᱲᱟ ᱠᱟᱛᱮ ᱫᱩᱲᱩᱵ ᱵᱟᱲᱟ ᱟᱠᱟᱱᱟᱞᱤᱧ
ᱟᱪᱪᱷᱟ ᱟᱪᱪᱷᱟ ᱦᱮ ᱟᱫᱚ ᱦᱳᱭ ᱟᱹᱞᱤᱧ ᱦᱚᱸ ᱟᱹᱞᱤᱧ ᱦᱚᱸ ᱚᱲᱟᱜ ᱨᱮᱫᱚ ᱵᱟᱹᱱᱩᱜ ᱞᱤᱧᱟᱹ ᱠᱟᱹᱴᱤᱡ ᱵᱟᱭᱨᱮ ᱞᱤᱧ ᱩᱰᱩᱠ ᱟᱠᱟᱱᱟ ᱫᱟᱬᱟᱱ ᱜᱮ ᱦᱟᱸᱜ
ᱚ ᱟᱪᱪᱷᱟ ᱟᱪᱪᱷᱟ
ᱦᱳᱭ ᱟᱫᱚ ᱠᱟᱛᱷᱟ ᱫᱚ ᱱᱚᱝᱠᱟ ᱠᱟᱱᱟ
ᱦᱮ
ᱟᱞᱟᱝ ᱫᱚ ᱛᱤᱦᱤᱧ ᱫᱚ ᱫᱟᱬᱟᱱ ᱤᱫᱤ ᱠᱟᱛᱮᱜ ᱜᱮᱞᱟᱝ ᱨᱚᱯᱚᱲᱟ ᱟᱵᱮᱱ ᱚᱠᱟ ᱠᱚᱨᱮ ᱫᱟᱬᱟᱱ ᱵᱮᱱ ᱥᱮᱱ ᱟᱠᱟᱱᱟ ᱪᱮᱫ ᱪᱮᱫ ᱡᱟᱭᱜᱟ ᱫᱟᱬᱟ ᱵᱮᱱ ᱥᱮᱱ ᱠᱟᱱᱟ ᱚᱱᱟ ᱠᱚᱨᱮᱱᱟᱜ ᱧᱩᱛᱩᱢ ᱠᱚᱵᱮᱱ ᱧᱩᱢᱟ ᱫᱤᱭᱮ ᱯᱚᱨ ᱟᱨ ᱚᱠᱟ ᱠᱚᱨᱮ ᱫᱟᱬᱟᱱ ᱨᱮᱱᱟᱜ ᱪᱟᱞᱟᱜ ᱨᱮᱱᱟᱜ ᱤᱪᱪᱷᱟᱹ ᱠᱚ ᱢᱮᱱᱟᱜ ᱛᱟᱵᱮᱱᱟ ᱵᱟᱵᱮᱱ ᱥᱮᱱ ᱵᱟᱲᱟᱣ ᱟᱠᱟᱱᱟ ᱚᱱᱠᱟᱱᱟᱜ ᱡᱟᱭᱜᱟ ᱠᱚᱨᱮᱱᱟᱜ ᱧᱩᱛᱩᱢ ᱠᱚᱵᱮᱱ ᱧᱩᱢᱟ ᱦᱳᱭ ᱥᱮ ᱦᱳᱭ ᱟᱫᱚ ᱦᱳᱭ ᱟᱫᱚ ᱯᱳᱭᱞᱳ ᱛᱮ ᱟᱵᱮᱱ ᱜᱮᱞᱤᱧ ᱠᱩᱞᱤᱭᱮᱫ ᱵᱮᱱᱟ ᱦᱟᱸᱜ ᱡᱮ ᱚᱠᱟ ᱠᱚᱨᱮ ᱫᱟᱬᱟ ᱵᱮᱱ ᱥᱮᱱ ᱟᱠᱟᱱᱟ ᱚᱱᱟ ᱠᱚ ᱤᱫᱤ ᱤᱫᱤ ᱠᱟᱛᱮᱜ ᱜᱮ ᱠᱟᱹᱴᱤᱡ ᱞᱟᱹᱭ ᱛᱟᱞᱟᱝ ᱵᱮᱱ
ᱦᱳᱭ ᱦᱚᱸ ᱜᱚᱝᱠᱮ ᱫᱟᱬᱟ ᱵᱟᱲᱟ ᱫᱚ ᱠᱩᱥᱤ ᱫᱚ ᱫᱚᱢᱮ ᱜᱮᱞᱤᱧ ᱠᱩᱥᱤᱭᱟᱜᱼᱟ ᱟᱨ ᱵᱷᱟᱜᱤ ᱜᱮᱞᱤᱧ ᱫᱟᱬᱟ ᱵᱟᱲᱟᱭᱟ
ᱦᱮᱸ
ᱦᱚᱸ ᱪᱟᱞᱟᱣ ᱵᱟᱲᱟ ᱦᱩᱭ ᱟᱠᱟᱱᱟ ᱚᱱᱛᱮ ᱯᱩᱨᱩᱞᱤᱭᱟᱹ ᱵᱟᱸᱠᱩᱲᱟ ᱵᱤᱨᱵᱷᱩᱢ ᱚᱱᱛᱮ ᱪᱟᱞᱟᱣ ᱵᱟᱲᱟ ᱦᱩᱭ ᱟᱠᱟᱱᱟ ᱯᱩᱨᱩᱞᱤᱭᱟ ᱨᱮ ᱚᱱᱟ ᱚᱡᱳᱫᱽᱫᱷᱟ ᱯᱟᱦᱟᱲ ᱨᱮᱦᱚᱸ ᱪᱟᱞᱟᱣ ᱦᱩᱭ ᱟᱠᱟᱱᱟ ᱟᱨ ᱵᱩᱨᱩ ᱵᱚᱸᱜᱟ ᱠᱚᱥᱮᱫ ᱚᱱᱛᱮ ᱢᱟᱱᱮ ᱠᱷᱩᱵ ᱢᱤᱫᱴᱟᱝ ᱫᱚ ᱪᱟᱞᱟᱣ ᱵᱟᱝ ᱦᱩᱭ ᱟᱠᱟᱱᱟ ᱠᱤᱱᱛᱩ ᱚᱱᱟ ᱚᱡᱳᱫᱽᱫᱷᱟ ᱯᱟᱦᱟᱲ ᱜᱮ ᱫᱟᱬᱟ ᱫᱟᱬᱟ ᱪᱟᱞᱟᱣ ᱦᱩᱭ ᱞᱮᱱᱟ ᱟᱨ ᱟᱵᱚᱣᱟᱜ ᱡᱟᱦᱟᱸ ᱢᱟᱱᱮ ᱥᱮᱨᱢᱟ ᱯᱟᱱ ᱥᱮᱨᱢᱟ ᱡᱷᱚᱛᱚ ᱦᱚᱲ ᱪᱟᱞᱟᱜ ᱜᱮᱭᱟ ᱠᱚ ᱟᱸ ᱱᱤᱭᱟᱹ ᱞᱩᱜᱩ ᱵᱩᱨᱩ ᱞᱩᱜᱩ ᱵᱩᱨᱩ ᱵᱩᱨᱩ ᱨᱮ ᱯᱟᱨᱚᱢᱮᱱ ᱥᱮᱨᱢᱟ ᱠᱟᱞᱚᱢ ᱞᱤᱧ ᱪᱟᱞᱟᱣ ᱞᱮᱱᱟ ᱦᱮᱸᱪᱮ ᱢᱟᱱᱮ ᱚᱸᱰᱮ ᱦᱟᱸ ᱥᱟᱹᱨᱤᱜᱮ ᱜᱚᱝᱠᱮ ᱟᱹᱞᱤᱧ ᱞᱟᱹᱭᱟᱵᱤᱱᱟᱹᱧ ᱚᱸᱰᱮ ᱢᱤᱫ ᱫᱷᱟᱣ ᱚᱱᱛᱚᱛᱚ ᱠᱟᱹᱴᱤᱡ ᱫᱟᱬᱟ ᱟᱜᱩᱭ ᱵᱤᱱ᱾ ᱮᱭ ᱞᱩᱜᱩᱵᱩᱨᱩ ᱞᱤᱧ ᱪᱟᱞᱟ ᱞᱮᱱᱟ ᱢᱤᱫᱴᱟᱝ ᱵᱚᱸᱜᱟ ᱵᱩᱨᱩ ᱴᱷᱮᱱ ᱪᱟᱞᱟᱣ ᱨᱮᱱᱟᱜ ᱢᱟᱱᱮ ᱪᱮᱫ ᱤᱧ ᱞᱟᱹᱭᱟᱭ ᱮᱛᱚ ᱵᱷᱟᱜᱮ ᱜᱤᱧ ᱵᱩᱡᱷᱟᱹᱣ ᱞᱮᱜᱼᱟ ᱮ ᱜᱚᱝᱠᱮ ᱢᱟᱱᱮ ᱦᱳ ᱪᱟᱞᱟᱜ ᱠᱟᱹᱱᱟᱹᱧ ᱪᱟᱞᱟᱜ ᱠᱟᱱᱟᱞᱤᱧ ᱟᱹᱞᱤᱧ ᱮᱠᱞᱟ ᱜᱮᱞᱤᱧ ᱪᱟᱞᱟ ᱞᱮᱱᱟ ᱠᱤᱱᱛᱩ ᱦᱚᱨ ᱨᱮ ᱟᱨᱚ ᱫᱤᱥᱚᱢ ᱦᱚᱲ ᱠᱚᱞᱤᱧ ᱧᱟᱢ ᱠᱮᱫ ᱠᱩᱣᱟ ᱩᱱᱠᱩ ᱢᱟᱱᱮ ᱡᱟᱦᱟᱸᱭ ᱜᱮ ᱦᱚᱨ ᱨᱮ ᱧᱟᱢᱮᱫ ᱢᱮᱭᱟ ᱠᱚ ᱵᱟᱹᱵᱩ ᱚᱠᱟ ᱫᱤᱥᱚᱢ ᱠᱷᱚᱱ ᱠᱟᱹ ᱦᱮᱡ ᱠᱟᱱᱟ ᱟᱯᱮ ᱫᱚ ᱦᱮᱸ ᱱᱤᱝᱠᱟᱹ ᱠᱩᱞᱤᱭᱮᱫ‌ ᱢᱮᱭᱟ ᱠᱚ ᱛᱟᱨ ᱯᱚᱨ ᱮᱠᱫᱚᱢ ᱯᱩᱨᱟᱹ ᱴᱨᱮᱱ ᱠᱚᱨᱮ ᱵᱟᱥ ᱠᱚᱨᱮ ᱚᱴᱳ ᱠᱚᱨᱮ ᱜᱚᱞᱯᱚ ᱜᱚᱞᱯᱚ ᱟᱛᱮᱫ ᱡᱮᱱᱚ ᱟᱠᱚᱨᱮᱱ ᱚᱲᱟᱜ ᱨᱮᱱᱤᱡ ᱜᱮ ᱜᱤᱫᱽᱨᱟᱹ ᱞᱮᱠᱟᱜᱮ ᱢᱟᱱᱮ ᱮᱠᱞᱟ ᱞᱤᱧ ᱪᱟᱞᱟᱣ ᱞᱮᱱᱟ ᱮᱠᱞᱟ ᱜᱮ ᱵᱟᱹᱞᱤᱧ ᱵᱩᱡᱷᱟᱹᱣ ᱞᱮᱫᱼᱟ ᱟᱨ ᱟᱨ ᱞᱩᱜᱩᱵᱩᱨᱩ ᱨᱮᱫᱚ ᱪᱟᱞᱟᱜ ᱞᱟᱹᱜᱤᱫ ᱦᱮᱸ ᱞᱟᱛᱟᱨ ᱨᱮᱫᱚ ᱜᱷᱟᱱᱴᱟ ᱵᱟᱲᱮ ᱛᱟᱦᱮᱱᱟ ᱟᱨ ᱪᱮᱛᱟᱱ ᱨᱮᱫᱚ ᱞᱩᱜᱩ ᱵᱟᱵᱟ ᱞᱩᱜᱩ ᱟᱭᱳ ᱠᱤᱱ ᱛᱟᱦᱮᱱᱟ ᱟᱫᱚ ᱟᱫᱚ ᱜᱷᱟᱱᱴᱟ ᱵᱟᱲᱮ ᱠᱷᱚᱱ ᱫᱚ ᱵᱩᱨᱩ ᱨᱮ ᱫᱮᱡ ᱦᱩᱭᱩᱜᱼᱟ ᱟᱨ ᱪᱮᱫ ᱦᱮᱸ ᱜᱚᱝᱠᱮ, ᱟᱫᱚ ᱦᱩᱸ ᱜᱷᱟᱱᱴᱟ ᱵᱟᱲᱮ ᱠᱷᱚᱱ ᱚᱱᱟ ᱞᱩᱜᱩᱵᱩᱨᱩ ᱫᱮᱡ ᱡᱮ ᱚᱱᱟ ᱪᱟᱞᱟᱣ ᱠᱷᱟᱹᱛᱤᱨ ᱫᱚ ᱟ ᱥᱟᱛ ᱟᱴᱴᱤ ᱜᱟᱱ ᱵᱩᱨᱩ ᱠᱚ ᱫᱮᱡ ᱦᱩᱭᱩᱜᱼᱟ ᱟᱬᱜᱚᱭ ᱦᱩᱭᱩᱜᱼᱟ ᱫᱮᱡ ᱦᱩᱭᱩᱜᱼᱟ ᱟᱬᱜᱚ ᱦᱩᱭᱩᱜᱼᱟ᱾ ᱟᱫᱚ ᱚᱱᱟ ᱜᱮ ᱢᱟᱱᱮ ᱱᱩᱱᱟᱹᱜ ᱟ ᱮᱭ ᱢᱤᱫ ᱮᱨᱮᱞ ᱜᱟᱱ ᱢᱤᱫ ᱮᱨᱮᱞ ᱜᱟᱱ ᱦᱚᱲ ᱢᱟᱱᱮ ᱯᱟᱨᱚᱢᱟᱛᱮᱫ ᱪᱟᱞᱟᱭ ᱦᱩᱭᱩᱜᱼᱟ ᱠᱤᱞᱳᱢᱤᱴᱟᱨ ᱦᱚᱨ ᱢᱟᱱᱮ ᱟᱹᱵᱤᱱ ᱱᱩᱱᱟᱹᱜ ᱦᱚᱨ ᱵᱤᱱ ᱛᱟᱲᱟᱢᱟ ᱠᱤᱱᱛᱩ ᱥᱟᱹᱨᱤᱜᱮ ᱮᱸ ᱤᱧ ᱢᱮᱫᱴᱟᱝ ᱞᱟᱸᱜᱟ ᱡᱤᱱᱤᱥ ᱴᱟᱜ ᱜᱮ ᱵᱟᱝ ᱦᱮᱡ ᱞᱮᱱ ᱛᱤᱧᱟᱹ᱾ ᱢᱟᱱᱮ ᱦᱚᱲ ᱦᱚᱸᱠᱚ ᱛᱟᱲᱟᱢ ᱮᱭᱟ ᱩᱱᱠᱩ ᱦᱚᱸ ᱩᱰᱤ ᱞᱟᱸᱫᱟ ᱢᱚᱪᱟ ᱢᱟᱱᱮ ᱪᱟᱞᱟᱜ ᱠᱟᱱᱟ ᱠᱚ, ᱟᱫᱚ ᱤᱧ ᱢᱚᱱᱮ ᱢᱚᱱᱮ ᱛᱤᱧ ᱵᱷᱟᱹᱵᱤᱭᱮᱜᱼᱟ ᱥᱟᱹᱨᱤᱜᱮ ᱵᱚᱸᱜᱟ ᱴᱷᱮᱱ ᱪᱟᱞᱟᱣ ᱦᱩᱭᱩᱜ ᱠᱟᱱ ᱛᱮ ᱟᱫᱚ ᱢᱟᱱᱮ ᱚᱱᱟ ᱞᱟᱸᱜᱟ ᱡᱤᱱᱤᱥᱴᱟᱜ ᱦᱚᱸ ᱵᱟᱝ ᱵᱩᱡᱷᱟᱹᱜ ᱠᱟᱱᱟ᱾ ᱢᱟᱱᱮ ᱚᱱᱟ ᱨᱟᱹᱥᱠᱟᱹ ᱛᱟᱞᱟ ᱨᱮᱜᱮ ᱚᱱᱟ ᱞᱟᱸᱜᱟ ᱡᱤᱱᱤᱥᱴᱟᱜ ᱫᱚ ᱟᱫ ᱩᱛᱟᱹᱨ ᱠᱟᱱᱟ᱾ ᱟᱫᱚ ᱥᱟᱹᱨᱤᱜᱮ ᱩᱰᱤ ᱵᱷᱟᱹᱜᱤᱧ ᱵᱩᱡᱷᱟᱹᱣ ᱠᱮᱜᱼᱟ᱾ ᱢᱟᱱᱮ ᱞᱩᱜᱩ ᱟᱭᱳ ᱞᱩᱜᱩ ᱵᱟᱵᱟᱧ ᱜᱚᱦᱚᱲ ᱡᱚᱦᱚᱨ ᱜᱚᱲ ᱡᱚᱦᱟᱨ ᱵᱟᱲᱟ ᱟᱜ ᱠᱤᱱᱟ᱾ ᱛᱟᱨᱯᱚᱨ ᱠᱟᱹᱴᱤᱡ ᱵᱚᱸᱜᱟ ᱵᱩᱨᱩ ᱦᱩᱭ ᱮᱱᱟ᱾ ᱟᱨ ᱪᱮᱛᱟᱱ ᱨᱮᱜᱮ ᱵᱚᱸᱜᱟ ᱵᱩᱨᱩ ᱯᱚᱨᱮ ᱠᱟ ᱠᱟᱹᱴᱤᱡ ᱡᱚᱢ ᱧᱩ ᱟᱛᱮᱫ ᱟᱨᱚ ᱮᱠᱫᱚᱢ ᱜᱚᱞᱯᱚ ᱜᱚᱞᱯᱚ ᱟᱛᱮ ᱫᱤᱥᱚᱢ ᱦᱚᱲ ᱠᱚ ᱥᱟᱞᱟᱜ ᱟ ᱢᱟᱱᱮ ᱨᱚᱲ ᱨᱚᱲ ᱟᱛᱮᱫ ᱵᱩᱨᱩ ᱠᱷᱚᱱ ᱟᱬᱜᱳ ᱦᱩᱭ ᱮᱱᱟ᱾ ᱟᱨ ᱠᱳᱱᱳ ᱢᱟᱱᱮ ᱪᱮᱫ ᱤᱧ ᱞᱟᱹᱭᱟ ᱞᱟᱸᱜᱟ ᱡᱤᱱᱤᱥᱴᱟᱜ ᱜᱮ ᱵᱟᱞᱤᱧ ᱵᱩᱡᱷᱟᱹᱣ ᱞᱮᱜᱼᱟ ᱥᱟᱹᱨᱤᱜᱮ᱾ ᱢᱟᱱᱮ ᱵᱚᱸᱜᱟ ᱜᱮ ᱡᱮᱱᱚ ᱞᱟᱸᱜᱟ ᱡᱤᱱᱤᱥᱴᱟᱜ ᱫᱚ ᱯᱩᱨᱟᱹ ᱵᱷᱤᱡᱟᱹᱣ ᱩᱛᱟᱹᱨ ᱠᱟᱭ ᱛᱟᱨᱯᱚᱨ ᱟᱭᱩᱵ ᱵᱮᱲᱟ ᱚᱸᱰᱮ ᱫᱤᱥᱚᱢ ᱦᱚᱲ ᱠᱚ ᱢᱟᱱᱮ ᱱᱮᱯᱟᱞ ᱠᱷᱚᱱ ᱵᱟᱝᱞᱟ ᱫᱮᱥ ᱠᱷᱚᱱ ᱟᱸ ᱟᱹᱵᱤᱱᱟᱜ ᱱᱚᱰᱮ ᱮᱱᱛᱮ ᱟᱥᱟᱢ ᱫᱤᱥᱚᱢ ᱠᱷᱚᱱ ᱟᱨ ᱟᱨᱚ ᱮᱴᱟᱜ ᱫᱤᱥᱚᱢ ᱨᱮᱦᱚᱸ ᱥᱟᱱᱛᱟᱲ ᱠᱚ ᱛᱟᱦᱮᱱᱟ ᱦᱮᱸ ᱵᱟᱹᱞᱤᱧ ᱵᱟᱲᱟᱭ ᱛᱟᱦᱮᱸᱱᱟ᱾ ᱩᱱᱠᱩ ᱟᱠᱩ ᱦᱮᱡ ᱠᱟᱱᱟ ᱠᱚ ᱞᱩᱜᱩ ᱵᱩᱨᱩ ᱨᱮ ᱩᱱᱠᱤᱱ ᱥᱟᱞᱟᱜ ᱟᱠᱚᱣᱟᱜ ᱮᱱᱮᱡ ᱥᱮᱨᱮᱧ ᱟᱠᱚ ᱚᱱᱛᱮ ᱪᱮᱫ ᱞᱮᱠᱟ ᱠᱚ ᱮᱱᱮᱡ ᱥᱮᱨᱮᱧ, ᱚᱱᱟ ᱠᱚ ᱫᱮᱠᱷᱟᱣ ᱵᱟᱲᱟ ᱠᱮᱫ ᱳ ᱟᱪᱪᱷᱟ ᱟᱫᱚ ᱥᱟᱹᱨᱤᱜᱮ ᱩᱰᱤ ᱢᱚᱡᱽ ᱞᱤᱧ ᱵᱩᱡᱷᱟᱹᱣ ᱠᱮᱫᱼᱟ᱾ ᱟᱹᱞᱤᱧ ᱢᱟᱱᱮ ᱞᱩᱜᱩ ᱟᱭᱳ ᱞᱩᱜᱩ ᱵᱟᱵᱟ ᱴᱷᱮᱱ ᱱᱮᱛᱟᱨ ᱫᱚ ᱟᱫᱚ ᱚᱸᱰᱮ ᱪᱟᱞᱟ ᱯᱚᱨᱮ ᱦᱚᱸ ᱡᱤᱵᱚᱱ ᱨᱮ ᱩᱰᱤ ᱜᱟᱱ ᱢᱟᱱᱮ ᱯᱚᱨᱤᱵᱚᱨᱛᱚᱱ ᱢᱟᱱᱮ ᱚᱹᱰᱤᱜᱟᱱ ᱠᱤᱪᱷᱩ ᱯᱟᱞᱴᱟ ᱦᱚᱸ ᱯᱟᱞᱴᱟ ᱟᱠᱟᱱᱟ ᱟᱨ ᱜᱚᱝᱠᱮ ᱥᱟᱹᱨᱤ ᱜᱮ ᱱᱤᱛᱚᱜ ᱠᱟᱹᱴᱤᱡ ᱟᱹᱵᱤᱱ ᱞᱟᱹᱭ ᱵᱤᱱ ᱟᱹᱵᱤᱱ ᱚᱠᱟ ᱠᱚᱨᱮ ᱫᱟᱬᱟ ᱠᱚᱵᱤᱱ ᱪᱟᱞᱟᱣ ᱵᱟᱲᱟ ᱟᱠᱟᱱᱟ ᱵᱷᱟᱜᱤ ᱵᱤᱱ ᱵᱩᱡᱷᱟᱹᱣ ᱠᱟ ᱼᱟ ᱠᱟᱹᱴᱤᱡ ᱟᱹᱵᱤᱱᱟᱜ ᱫᱟᱬᱟ ᱵᱟᱲᱟ ᱨᱮᱱᱟᱜ ᱤᱭᱟᱹ ᱵᱤᱱᱛᱤ ᱠᱚ ᱠᱟᱹᱴᱤᱡ ᱞᱟᱹᱭ ᱥᱚᱫᱚᱨ ᱵᱤᱱ
ᱦᱳᱭ ᱟᱹᱞᱤᱧ ᱦᱚᱸ ᱚᱱᱠᱟ ᱜᱮ ᱫᱟᱬᱟ ᱠᱚᱫᱚ ᱫᱚᱢᱮ ᱜᱮ ᱞᱤᱧ ᱠᱩᱥᱤ ᱭᱟᱜᱼᱟ ᱡᱩᱫᱤ ᱜᱟᱛᱮ ᱠᱚᱛᱮᱮᱫ ᱪᱟᱞᱟᱜ ᱥᱟᱱᱟ ᱢᱟ ᱪᱟᱞᱟᱜ ᱦᱩᱭᱩᱜᱼᱟ ᱛᱟᱦᱚᱞᱮ ᱠᱷᱟᱱᱡ ᱢᱟ ᱱᱚᱜᱼᱚᱭ ᱡᱟᱦᱟᱸ ᱵᱮᱱ ᱞᱟᱹᱭ ᱠᱮᱫ ᱞᱟᱸᱜᱟ ᱡᱤᱱᱤᱥ ᱞᱟᱜᱟ ᱜᱮ ᱵᱟᱵᱮᱱ ᱵᱩᱡᱷᱟᱹᱣ ᱜᱟ ᱛᱮᱛᱮ ᱵᱮᱱ ᱪᱟᱞᱟᱜ ᱠᱷᱟᱱᱡ ᱢᱟ ᱟᱨ ᱡᱮᱢᱚᱱ ᱱᱚᱜᱚᱭ ᱠᱟᱹᱢᱤ ᱜᱮᱞᱵᱚᱱ ᱠᱟᱹᱢᱤ ᱥᱮ ᱵᱟᱫᱮ ᱵᱚᱱ ᱞᱟᱜᱟᱜᱼᱟ ᱮᱠ ᱞᱟ ᱜᱮᱵᱚᱱ ᱠᱟᱹᱢᱤ ᱠᱷᱟᱡ ᱢᱟ ᱡᱮ ᱜᱟᱛᱮ ᱠᱚ ᱛᱟᱦᱮᱱ ᱠᱷᱟᱡ ᱢᱟ ᱟᱹᱰᱤ ᱨᱟᱹᱥᱠᱟᱹ ᱛᱮ ᱡᱟᱦᱟᱸ ᱥᱮᱫ ᱵᱚᱱ ᱪᱟᱞᱟᱜᱼᱟ ᱞᱟᱸᱜᱟ ᱜᱮᱵᱚᱱ ᱞᱟᱸᱜᱟᱼᱟ ᱛᱤᱱᱟᱹᱜ ᱜᱮ ᱵᱟᱝ ᱛᱟᱲᱟᱢ ᱦᱩᱭᱩᱜ ᱛᱤᱛᱱᱟᱹᱜ ᱜᱮ ᱵᱟᱝ ᱫᱟᱬᱟᱱ ᱦᱩᱭᱩᱜ ᱦᱳᱭᱥᱮ ᱟᱫᱚ ᱚᱱᱠᱟᱜᱮ ᱟᱹᱞᱤᱧ ᱫᱚ ᱫᱟᱬᱟᱱ ᱞᱤᱧ ᱥᱮᱱ ᱞᱮᱱᱟ ᱱᱚᱣᱟ ᱟᱞᱮ ᱥᱮᱫ ᱨᱮᱜᱮ ᱵᱟᱸᱠᱩᱲᱟ ᱡᱮᱞᱟ ᱨᱮᱱᱟᱜ ᱥᱩᱥᱩᱱᱤᱭᱟᱹ ᱵᱩᱨᱩ ᱨᱮ
ᱟᱪᱪᱷᱟ
ᱦᱳᱭ ᱟᱫᱚ ᱚᱸᱰᱮ ᱫᱚ ᱥᱩᱥᱩᱱᱤᱭᱟᱹ ᱵᱩᱨᱩ ᱠᱟᱱᱟ ᱵᱩᱨᱩ ᱫᱚ ᱵᱮᱥᱤ ᱫᱚ ᱵᱟᱝ ᱩᱥᱩᱞᱟ ᱮᱱᱠᱷᱟᱱ ᱧᱮᱞ ᱛᱮᱱᱟᱜ ᱡᱤᱱᱤᱥ ᱫᱚ ᱟᱹᱰᱤ ᱞᱮᱠᱟ ᱱᱟᱜ ᱢᱮᱱᱟᱜ ᱟᱠᱟᱫᱼᱟ ᱱᱚᱜ ᱚᱭ ᱵᱩᱨᱩ ᱞᱟᱛᱟᱨ ᱨᱮ ᱡᱮᱢᱚᱱ ᱫᱚᱠᱟᱱ ᱫᱟᱱᱤ ᱠᱷᱚᱱ ᱟᱨᱟᱢᱵᱷᱚ ᱠᱟᱛᱮᱜ ᱱᱟᱱᱟ ᱦᱩᱱᱟᱹᱨᱟᱜ ᱫᱚᱠᱟᱱ ᱢᱮᱱᱟᱜ ᱠᱟ‌ᱜᱼᱟ ᱡᱮᱢᱚᱱ ᱦᱚᱨᱚᱜ ᱵᱟᱸᱫᱮᱭᱟᱜ ᱠᱩᱲᱤ ᱜᱤᱫᱽᱨᱟᱹ ᱦᱚᱨᱚᱜ ᱵᱟᱸᱫᱮᱭᱟᱜ ᱠᱚᱲᱟ ᱜᱤᱫᱽᱨᱟᱹ ᱦᱚᱨᱚᱜ ᱵᱟᱸᱫᱮᱭᱟ ᱞᱩᱜᱽᱲᱤ ᱤᱡ ᱠᱚ ᱞᱟᱯᱚ ᱳ ᱥᱟᱶᱛᱮ ᱞᱟᱹᱰᱩ ᱫᱚᱠᱟᱱ ᱠᱤᱝ ᱵᱟ ᱱᱚᱣᱟ ᱡᱟᱦᱟ ᱱᱟᱜ ᱠᱤᱨᱤᱧ ᱟᱠᱷᱨᱤᱧ ᱠᱚᱨᱮ ᱱᱟᱜ ᱦᱚᱸ ᱫᱚᱠᱟᱱ ᱠᱚ ᱢᱮᱱᱟᱜ ᱟᱠᱟᱜ-ᱟ ᱦᱳᱭ ᱟᱫᱚ ᱱᱚᱰᱮ ᱫᱚ ᱥᱩᱥᱩᱱᱤ ᱵᱩᱨᱩ ᱫᱚ ᱧᱩᱛᱩᱢ ᱟᱱ ᱡᱟᱦᱟᱸ ᱧᱩᱛᱩᱢ ᱠᱟᱱ ᱧᱩᱛᱩᱢ ᱛᱮᱠᱚ ᱩᱯᱨᱩᱢᱟ ᱚᱱᱟ ᱫᱚ ᱫᱷᱟᱨᱟ ᱫᱷᱟᱨᱟ ᱵᱚᱞᱛᱮ ᱱᱚᱝ ᱚᱠᱟ ᱫᱷᱟᱨᱟ ᱨᱮᱱᱟᱜ ᱫᱚ ᱥᱟ. ᱠᱤ ᱵᱟᱨᱚ ᱢᱟᱥ ᱜᱮ ᱜᱮᱞᱵᱟᱨ ᱪᱟᱸᱫᱳ ᱜᱮ ᱢᱤᱫ ᱞᱮᱛᱟᱲ ᱜᱮ ᱫᱟᱜ ᱩᱰᱩᱠᱚᱜᱼᱟ ᱵᱩᱨᱩ ᱠᱷᱚᱱᱟᱜ ᱡᱟᱦᱟᱸ ᱫᱚᱠᱚ ᱞᱟᱹᱭᱟ ᱛᱟᱹᱨᱩᱵᱼᱟᱜ ᱢᱚᱪᱟ ᱠᱷᱚᱱᱟᱜ ᱫᱟᱜ ᱩᱰᱳᱠᱚᱜᱼᱟ ᱢᱤᱫ ᱞᱮᱛᱟᱲ ᱜᱮ ᱦᱳᱭ ᱟᱫᱚ ᱚᱱᱟ ᱫᱟᱜ ᱫᱚ ᱩᱰᱳᱠᱚᱜᱼᱟ ᱟᱹᱰᱤ ᱯᱚᱵᱤᱛᱨᱚ ᱯᱚᱵᱤᱛᱨᱚ ᱜᱮᱭᱟ ᱚᱸᱰᱮ ᱧᱩ ᱞᱮᱠᱷᱟᱡ ᱦᱚᱸ ᱟᱹᱰᱤ ᱪᱤᱢᱟᱹᱲ ᱜᱮᱢ ᱵᱩᱡᱟ ᱦᱚᱲᱢᱚ ᱠᱚ ᱪᱮᱴᱷᱟ ᱩᱛᱟᱹᱨᱚᱜ ᱟᱢ ᱢᱮᱱᱛᱮ ᱯᱟᱭᱨᱟ ᱞᱮᱱ ᱠᱷᱟᱱ ᱢᱟ ᱟᱨᱚᱢ ᱯᱚᱵᱤᱛᱨᱚᱭᱮᱱ ᱠᱚ ᱞᱟᱹᱭᱟ ᱡᱟᱦᱟᱸ ᱛᱤᱱᱟᱹᱜ ᱯᱟᱯ ᱠᱩ ᱛᱟᱦᱮᱱ ᱫᱚ ᱡᱚᱛᱚ ᱪᱟᱵᱟᱜ ᱛᱟᱢᱟ ᱠᱚ ᱞᱟᱹᱭᱟ ᱦᱳᱭ ᱥᱮ
ᱦᱳᱭ ᱦᱳᱭ
ᱦᱳᱭ ᱡᱟᱦᱟᱸ ᱫᱟᱜ ᱩᱰᱩ ᱠᱚᱜ ᱠᱟᱱᱟ ᱚᱱᱟ ᱚᱱᱟ ᱫᱟᱜ ᱫᱚ ᱢᱤᱫ ᱴᱟᱝ ᱰᱚᱵᱷᱟᱜ ᱨᱮ ᱞᱤᱸᱜᱤ ᱪᱟᱞᱟᱜᱼᱟ ᱚᱱᱟ ᱫᱚ ᱞᱤᱜᱤ ᱪᱟᱞᱟᱣ ᱠᱟᱛᱮᱜ ᱛᱮᱫ ᱫᱚ ᱡᱟᱦᱟᱸ ᱞᱮᱠᱟ ᱜᱤᱰᱭᱟ. ᱠᱟᱱᱟ ᱰᱚᱵᱷᱟᱜ ᱠᱟᱱᱟ ᱚᱱᱟ ᱫᱚ ᱱᱤᱛ ᱫᱷᱟᱹᱵᱤᱡ ᱛᱮᱦᱚᱸ ᱵᱟᱝ ᱯᱮᱨᱮᱡᱚᱜ ᱠᱟᱱᱟ ᱦᱳᱭ ᱥᱮ
ᱟᱪᱪᱷᱟ
ᱚᱱᱟ ᱵᱮᱱ ᱧᱮᱞ ᱞᱮᱠᱷᱟᱱ ᱢᱟᱵᱮᱱ ᱦᱟᱦᱟᱲᱟ ᱩᱛᱟᱹᱨ ᱩᱛᱟᱹᱨᱚᱜ ᱮᱠᱟᱞ ᱜᱮ ᱦᱳᱭ ᱟᱨ ᱱᱚᱜᱼᱚᱭ ᱵᱩᱨᱩ ᱨᱮ ᱫᱷᱤᱨᱤ ᱠᱚ ᱡᱟᱦᱟᱸ ᱛᱤᱱᱟᱹᱜ ᱢᱮᱱᱟᱜ ᱠᱟᱜᱼᱟ ᱚᱱᱟ ᱵᱩᱱ ᱫᱷᱤᱨᱤ ᱠᱚ ᱫᱷᱤᱨᱤ ᱨᱮ ᱟᱹᱰᱤ ᱞᱮᱠᱟᱱ ᱪᱤᱛᱟᱹᱨ ᱠᱚ ᱟᱸᱠᱷᱟᱣ ᱢᱮᱱᱟᱜ ᱟᱠᱟᱫ ᱠᱚᱣᱟ ᱚᱱᱟ ᱥᱟᱶᱛᱮ ᱡᱟᱦᱟᱸᱭ ᱚᱸᱰᱮ ᱨᱮᱠᱚ ᱠᱟᱹᱢᱤᱭᱟ ᱩᱱᱠᱩ ᱫᱷᱤᱨᱤ ᱟᱬᱜᱚ ᱠᱟᱛᱮᱜ ᱫᱷᱤᱨ ᱨᱮᱱ ᱵᱚᱸᱜᱟ ᱥᱮ ᱡᱟᱦᱟᱱ ᱠᱚ ᱢᱩᱨᱛᱤ ᱠᱚ ᱜᱚᱲᱦᱚᱱ ᱠᱚ ᱛᱟᱦᱮ ᱱᱟ ᱩᱱ ᱠᱩ ᱟᱠᱷ ᱨᱤᱧ ᱠᱚ ᱞᱟᱹᱜᱤᱫ ᱛᱮ ᱟᱹᱰᱤ ᱱᱟᱱᱟ ᱦᱩᱱᱟᱹᱨ ᱠᱚ ᱜᱚᱲᱦᱚᱱ ᱠᱚ ᱛᱟᱦᱮ ᱱᱟ ᱧᱮᱞ ᱡᱚᱝ ᱜᱮᱵᱮᱱ ᱟᱹᱰᱤ ᱨᱟᱹᱥᱠᱟᱹ ᱵᱮᱱ ᱵᱩᱡ ᱪᱟ ᱵᱮᱱ ᱧᱮᱞ ᱨᱮᱦᱚᱸ ᱡᱮ ᱱᱚᱝᱠᱟ ᱫᱷᱤᱨᱤ ᱨᱮᱠᱚ ᱜᱚᱲᱦᱚᱱ ᱫᱟᱲᱮᱼᱟ ᱛᱤ ᱨᱮᱭᱟᱜ ᱠᱟᱫᱷᱟᱱ ᱛᱮᱜᱮ ᱟᱠᱚᱣᱟᱜ ᱵᱚᱦᱚᱜ ᱨᱮᱭᱟᱜ ᱵᱩᱫᱫᱷᱤ ᱛᱮᱜᱮ ᱦᱳᱭ ᱥᱮ ᱦᱳᱭ ᱟᱨ ᱱᱚᱸᱰᱮ ᱫᱚᱠᱚ ᱞᱟᱹᱭ ᱮᱫ ᱛᱟᱦᱮ ᱱᱟ ᱵᱟᱝ ᱢᱟ ᱞᱟᱦᱟ ᱛᱮ ᱱᱚᱣᱟ ᱵᱩᱨᱩ ᱨᱮᱜᱮ ᱢᱤᱫ ᱴᱟᱝ ᱨᱟᱡᱟᱭ ᱛᱟᱦᱮᱱ ᱠᱟᱱ ᱛᱟᱦᱮ ᱱᱟ ᱩᱱᱤ ᱨᱟᱡᱟ ᱣᱟᱜ ᱦᱚᱸ ᱟᱹᱰᱤᱜᱟᱱ ᱮᱱᱮᱢ ᱢᱮᱱᱟᱜ ᱛᱟᱭᱟ ᱚᱱᱟ ᱠᱚᱨᱮ ᱮᱠᱷᱚᱱ ᱢᱟᱱᱮ ᱮᱠᱷᱚᱱᱳ ᱩᱱᱤ ᱫᱚᱠᱚ ᱩᱯᱨᱩᱢᱮ ᱜᱮᱭᱟ ᱡᱮ ᱵᱟᱝᱢᱟ ᱪᱚᱱᱫᱨᱚ ᱵᱚᱞᱮ ᱪᱚᱱᱫᱨᱚ ᱧᱩᱛᱩᱢᱟᱱ ᱨᱟᱡᱟ ᱢᱤᱫᱴᱟᱝ ᱜᱮ ᱛᱟᱦᱮᱸ ᱠᱟᱱᱟ ᱩᱱᱤ ᱚᱱᱟ ᱵᱩᱨᱩ ᱨᱮ ᱟᱹᱰᱤ ᱞᱮᱠᱟᱱ ᱡᱤᱱᱤᱥ ᱠᱚ ᱨᱮᱱᱟᱜ ᱡᱤᱱᱤᱥ ᱠᱚᱭ ᱫᱚᱦᱚ ᱴ ᱠᱟᱜᱼᱟ ᱡᱮᱢᱚᱱᱮ ᱚᱱᱟ ᱫᱷᱤᱨᱤ ᱨᱮ ᱟᱹᱰᱤ ᱞᱮᱠᱟᱱ ᱡᱤᱱᱤᱥ ᱠᱚᱭ ᱠᱷᱚᱫᱟᱣ ᱦᱚᱴᱚᱣ ᱟᱠᱟᱟᱜᱼᱟ ᱮᱠᱷᱚᱱ ᱫᱷᱟᱹᱵᱤᱡ ᱛᱮ ᱚᱱᱟ ᱵᱩᱨᱩ ᱨᱮ ᱥᱟᱬᱮᱥᱤᱨᱤᱭᱟᱹ ᱠᱷᱚᱸᱫᱽᱨᱚᱸᱚᱱᱤ ᱠᱚ ᱥᱮᱱ ᱟᱠᱟᱱᱟ ᱧᱮᱞ ᱟᱠᱟᱫᱟ ᱠᱚ ᱚᱱᱟ ᱱᱤᱛ ᱫᱷᱟᱹᱵᱤᱡ ᱛᱮ ᱵᱟᱠᱚ ᱩᱯᱨᱩᱢ ᱫᱟᱲᱮ ᱟᱠᱟᱫᱟ ᱥᱮ ᱵᱟᱠᱚ ᱯᱟᱲᱦᱟᱣ ᱫᱟᱲᱮ ᱠᱟᱫᱟ ᱪᱮᱫ ᱞᱟᱡᱟᱣ ᱚᱱᱟᱭ ᱚᱞ ᱦᱚᱴᱚ ᱟᱠᱟᱫᱟ ᱦᱳᱭ ᱟᱹᱰᱤ ᱦᱟᱦᱟᱲᱟᱜ ᱜᱮᱵᱮᱱ ᱵᱩᱡᱷᱟᱹᱣᱟ ᱚᱱᱟ ᱮᱠᱷᱚᱱ ᱫᱚ ᱠᱚ ᱵᱮᱲ ᱮᱥᱮᱫ ᱟᱠᱟᱫᱟ
ᱦᱩᱸ
ᱞᱟᱦᱟ ᱛᱮᱫᱚ ᱥᱟᱢᱟᱝ ᱨᱮᱜᱮ ᱛᱟᱦᱮᱸ ᱠᱟᱱᱟ ᱟᱫᱚ ᱮᱠᱷᱚᱱ ᱫᱚ ᱚᱱᱟ ᱢᱤᱭᱩᱡᱤᱭᱟᱢ ᱡᱟᱦᱟᱸ ᱡᱟᱫᱩ ᱚᱲᱟᱜ ᱦᱤᱥᱟᱹᱵᱽ ᱛᱮᱠᱚ ᱚᱱᱟ ᱫᱚᱠᱚᱮ ᱮᱥᱮᱫ ᱟᱠᱟᱟᱜᱼᱟ ᱦᱟᱸᱜ ᱟᱫᱚ ᱚᱱᱟᱫᱚ ᱧᱮᱞ ᱨᱮᱫᱚ ᱠᱳᱱᱚ ᱠᱟᱹᱣᱰᱤ ᱠᱚᱫᱚ ᱵᱟᱝ ᱞᱟᱜᱟᱜ ᱼᱟ ᱮᱠᱟᱞ ᱯᱷᱤᱨᱤ ᱜᱮᱭᱟ ᱥᱟᱶᱛᱮ ᱵᱩᱨᱩ ᱪᱮᱛᱟᱱ ᱨᱮᱵᱱ ᱫᱮᱡᱚᱜ ᱠᱷᱟᱡ ᱫᱚ ᱵᱩᱨᱩ ᱪᱮᱛᱟᱱ ᱨᱮᱜᱮ ᱱᱟᱱᱟ ᱦᱩᱱᱟᱹᱨ ᱫᱚᱠᱟᱱ ᱵᱮᱱ ᱧᱟᱢᱚᱜᱼᱟ ᱡᱮᱢᱚᱱ ᱱᱚᱝ ᱠᱟᱱᱟᱜ ᱫᱟᱜ ᱵᱳᱛᱚᱞ ᱠᱤᱝ ᱵᱟ ᱡᱟᱦᱟᱸ ᱠᱳᱞᱰᱨᱤᱝ ᱠᱚ ᱢᱮᱛᱟᱜᱼᱟ ᱧᱩ ᱛᱤᱱᱟᱜᱜ ᱢᱮᱱᱟᱜ ᱟᱠᱟᱫ ᱫᱮᱡᱚᱜ ᱫᱮᱡ ᱛᱮ ᱞᱟᱸᱜᱟ ᱦᱩᱭᱩᱜ ᱜᱮᱭᱟ ᱥᱮ ᱫᱟᱜ ᱠᱷᱚᱡ ᱛᱮᱛᱟᱝ ᱠᱷᱟᱡ ᱛᱚ ᱵᱳᱭ ᱦᱟᱛᱟᱢ ᱫᱚ ᱚᱠᱟᱨᱮ ᱫᱟᱜ ᱮᱢ ᱧᱟᱢᱟ ᱛᱟᱦᱚᱞᱮ ᱠᱷᱟᱱ ᱩᱱᱠᱩ ᱫᱚᱠᱟᱱ ᱠᱚᱠᱚ ᱟᱹᱰᱤ ᱞᱮᱠᱟᱱᱟᱜ ᱡᱩᱥ ᱠᱚ ᱵᱮᱱᱟᱣ ᱛᱟᱦᱮᱱᱟ ᱡᱚ ᱵᱤᱞᱤ ᱠᱚᱨᱮᱱᱟᱜ ᱠᱤᱢᱵᱟ ᱡᱟᱦᱟᱱᱟᱜ ᱜᱮ
ᱟᱹᱰᱤ ᱱᱟᱯᱟᱭ ᱟᱹᱰᱤ ᱱᱟᱯᱟᱭ
ᱦᱳᱭ ᱚᱱᱟ ᱵᱮᱱ ᱧᱮᱞ ᱞᱮᱠᱷᱟᱱᱡ ᱢᱟ ᱟᱨ ᱵᱮᱱ ᱦᱟᱦᱟᱲᱟ ᱩᱛᱟᱹᱨᱚᱜᱼᱟ ᱵᱩᱨᱩ ᱪᱮᱛᱟᱱ ᱨᱮ ᱠᱤᱪᱷᱩ ᱠᱤᱷᱩ ᱚᱲᱟᱜ ᱠᱚ ᱢᱮᱱᱟᱜ ᱟᱠᱟᱫᱼᱟ ᱢᱚᱱᱫᱤᱨ ᱠᱚ ᱢᱮᱱᱟᱜᱼᱟ ᱢᱚᱱᱫᱤᱨ ᱠᱚᱨᱮ ᱦᱚᱸ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱛᱟᱦᱮᱱᱟ ᱯᱩᱡ ᱮᱢ ᱞᱟᱹᱜᱤᱫ ᱛᱮ
ᱦᱩᱸ
ᱦᱳᱭ ᱟᱨ ᱢᱤᱫᱴᱟᱝ ᱧᱩᱛᱩᱢ ᱫᱟᱱᱮ ᱫᱚ ᱢᱟᱱᱮ ᱩᱯᱨᱩᱢᱚᱜ ᱟᱠᱚ ᱡᱮ ᱵᱟᱝᱢᱟ ᱵᱩᱨᱩ ᱞᱟᱛᱟᱨ ᱨᱮ ᱚᱱᱟ ᱥᱚᱨᱦᱟᱭ ᱵᱚᱸᱜᱟ ᱯᱮᱮᱫᱤᱱ ᱦᱤᱞᱳᱜ ᱢᱤᱫᱴᱟᱝ ᱫᱤᱥᱚᱢ ᱥᱚᱨᱦᱟᱭ ᱧᱩᱛᱩᱢ ᱛᱮ ᱦᱩᱭᱩᱜ ᱛᱟᱦᱮᱱᱟ ᱡᱟᱦᱟ ᱫᱚ ᱢᱟᱨᱟᱝ ᱵᱩᱨᱩ ᱧᱩᱛᱩᱢ ᱛᱮᱠᱚ ᱯᱩᱹᱡᱟᱹᱣᱟᱭ ᱛᱟᱦᱮᱱᱟ ᱚᱱᱠᱟᱟᱜ ᱜᱮ ᱮᱱᱦᱤᱞᱳᱜ ᱫᱚ ᱯᱮ ᱫᱤᱱ ᱦᱤᱞᱳ ᱫᱚ ᱥᱟᱺᱜᱤᱧ ᱥᱟᱺᱜᱤᱧ ᱫᱤᱥᱚᱢ ᱠᱚᱨᱮᱱ ᱦᱚᱲ ᱠᱚ ᱚᱸᱰᱮ ᱜᱮᱠᱚ ᱦᱤᱡᱩᱜᱼᱟ ᱯᱩᱡᱟᱹ ᱠᱚᱠᱚ ᱮᱢ ᱛᱟᱦᱮᱱᱟ ᱟᱠᱚᱣᱟᱜ ᱡᱟᱦᱟ ᱛᱤᱱᱟᱹᱜ ᱤᱪᱪᱷᱟᱹ ᱠᱚ ᱚᱱᱟ ᱯᱩᱨᱚᱱᱚᱜ ᱢᱟ ᱚᱱᱟ ᱞᱟᱹᱜᱤᱫ ᱠᱚ ᱱᱮᱦᱚᱨ ᱢᱟᱨᱟᱝ ᱵᱩᱨᱩ ᱴᱷᱮᱡ ᱯᱩᱡᱟᱹ ᱠᱚ ᱮᱢ ᱛᱟᱦᱮᱱᱟ
ᱚᱻ
ᱟᱨ ᱚᱱᱠᱟᱜᱮ ᱫᱚᱥᱟᱨ ᱫᱤᱱ ᱦᱤᱞᱳᱜ ᱫᱚ ᱚᱱᱠᱟ ᱡᱟᱦᱟᱸ ᱫᱷᱟᱨᱮ ᱯᱟᱥᱮ ᱟᱛᱳ ᱠᱚᱨᱮᱱ ᱦᱚᱲ ᱠᱚ ᱛᱟᱦᱮᱱᱟ ᱩᱱᱠᱩ ᱢᱮᱞᱟ ᱠᱚ ᱧᱮᱞ ᱛᱟᱦᱮᱱᱟ ᱢᱮᱞᱟ ᱵᱚᱞᱛᱮ ᱯᱟᱛᱟ ᱠᱚ ᱧᱮᱞ ᱛᱟᱦᱮᱱᱟ ᱟᱫᱚ ᱩᱱᱠᱩ ᱡᱟᱦᱟᱸᱭ ᱥᱟᱺᱜᱤᱧ ᱫᱤᱥᱚᱢ ᱨᱮᱱ ᱦᱚᱲ ᱠᱚ ᱠᱚ ᱦᱤᱡᱩᱜᱼᱟ ᱟᱨ ᱱᱚᱸᱰᱮ ᱠᱚ ᱛᱟᱦᱮᱱᱟ ᱛᱟᱦᱮᱱ ᱞᱟᱹᱜᱤᱫ ᱦᱚᱸ ᱚᱱᱠᱟᱜᱮ ᱵᱮᱵᱚᱥᱛᱷᱟ ᱠᱚᱨᱟᱣ ᱢᱮᱱᱟᱜᱼᱟ ᱛᱟᱦᱮᱱ ᱞᱟᱹᱜᱤᱫ ᱦᱚᱸ ᱚᱱᱠᱟᱜᱮ ᱚᱱᱠᱟᱜᱮ ᱡᱚᱢ ᱧᱩ ᱠᱚᱨᱮᱱᱟᱜ ᱡᱚᱛᱚᱱᱟᱜ ᱜᱮ ᱵᱮᱵᱚᱥᱛᱷᱟ ᱢᱮᱱᱟᱜ ᱟᱠᱟᱫ ᱩᱱᱠᱩ ᱞᱟᱹᱜᱤᱫ ᱛᱮ
ᱦᱩᱸ
ᱦᱳᱭ ᱚᱱᱟ ᱥᱟᱶᱛᱮ ᱚᱱᱟᱵᱩᱨᱩ ᱫᱷᱟᱨᱮ ᱫᱷᱟᱨᱮᱛᱮ ᱟᱹᱰᱤ ᱞᱮᱠᱟᱱ ᱯᱟᱨᱠ ᱢᱮᱱᱟᱜ ᱟᱠᱟᱟᱜ ᱡᱮᱢᱚᱱ ᱱᱚᱜᱚᱭ ᱢᱩᱨᱩᱫ ᱯᱟᱦᱟᱭ ᱠᱚ ᱯᱟᱴ ᱠᱚ ᱢᱮᱛᱟᱜ ᱠᱟᱱᱟ ᱚᱱᱟ ᱫᱚ ᱯᱚᱭᱥᱟ ᱫᱤᱭᱮ ᱠᱚ ᱵᱚᱞᱚ ᱦᱚᱪᱚᱣᱟᱜᱼᱟ ᱵᱟᱝᱠᱷᱟᱡ ᱫᱚ ᱯᱷᱤᱨᱤ ᱛᱮ ᱫᱚ ᱵᱟᱝᱠᱚ ᱵᱚᱞᱚᱪᱚᱣᱟᱜᱼᱟ ᱞᱟᱦᱟ ᱫᱚ ᱮᱠᱟᱞᱜᱮ ᱯᱷᱨᱤ ᱛᱟᱦᱮᱸ ᱠᱟᱱᱟ ᱛᱚ ᱮᱠᱷᱚᱱ ᱫᱚ ᱱᱟᱦᱟᱱᱟᱹᱨ ᱡᱤᱱᱤᱥ ᱠᱚ ᱵᱮᱱᱟᱣ ᱟᱠᱟᱫ ᱛᱮ ᱟᱹᱰᱤ ᱞᱮᱠᱟᱱ ᱡᱤᱱᱤᱥ ᱠᱚ ᱢᱮᱱᱟᱜ ᱟᱠᱟᱟᱜᱼᱟ ᱦᱳᱭ ᱟᱨ ᱡᱮᱢᱚᱱ ᱟᱵᱮᱱ ᱵᱮᱱ ᱞᱟᱹᱭ ᱠᱮᱜᱼᱟ ᱱᱚᱜ-ᱚᱭ ᱜᱷᱟᱱᱴᱟ ᱵᱟᱲᱮ ᱞᱩᱜᱩ ᱵᱩᱨᱩ ᱵᱮᱱ ᱞᱟᱹᱭ ᱠᱮᱜᱼᱟ
ᱦᱮᱸ ᱦᱮᱸ
ᱦᱳᱭ ᱱᱚᱣᱟ ᱫᱚ ᱟᱹᱞᱤᱧ ᱫᱚ ᱵᱟᱞᱤᱧ ᱥᱮᱱ ᱟᱠᱟᱱᱟ ᱵᱟᱞᱤᱧ ᱧᱮᱞ
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱤᱧ ᱞᱟᱹᱭᱟᱵᱤᱱᱟᱹᱧ ᱡᱮ ᱜᱚᱝᱠᱮ ᱟᱹᱵᱤᱱ ᱱᱤᱭᱟᱹ ᱥᱚᱢᱚᱭ ᱡᱩᱫᱤ ᱚᱠᱛᱚ ᱵᱤᱱ ᱧᱟᱢᱟ ᱱᱤᱭᱟᱹ ᱥᱮᱨᱢᱟ ᱪᱟᱞᱟᱜ ᱵᱤᱱ ᱩᱰᱤ ᱢᱟᱱᱮ ᱢᱚᱡᱽ ᱜᱮᱵᱤᱱ ᱵᱩᱡᱷᱟᱹᱣᱟ ᱥᱟᱹᱨᱤᱜᱮ ᱩᱰᱤ ᱵᱷᱟᱹᱜᱤ ᱡᱟᱭᱜᱟ ᱠᱟᱱᱟ ᱟᱨ ᱜᱚᱝᱠᱮ ᱤᱧ ᱞᱟᱹᱭᱮᱫ ᱛᱟᱦᱮᱸ ᱫᱟᱹᱧ ᱡᱮ ᱟᱵᱤᱱ ᱢᱟ ᱱᱤᱭᱟᱹ ᱫᱷᱟᱣ ᱵᱤᱱ ᱠᱚᱞ ᱟᱹᱫᱤᱧ ᱛᱟᱦᱮᱸᱫ ᱦᱮᱸ ᱢᱟᱱᱮ ᱱᱤ ᱱᱤᱭᱟᱹ ᱠᱚᱞ ᱠᱟᱶᱫᱤᱧᱟᱹ ᱵᱤᱱ ᱤᱧ ᱞᱟᱹᱭᱟᱧ ᱮᱨᱯᱚᱨᱮ ᱠᱤ ᱤᱧᱤᱧ ᱠᱚᱞ ᱟᱵᱤᱱᱟ ᱟᱫᱚ ᱟᱵᱟᱨ ᱟᱹᱵᱤᱱ ᱤᱧ ᱢᱤᱫ ᱫᱷᱟᱣ ᱠᱚᱞᱤᱧᱟᱹ ᱵᱤᱱ ᱱᱤᱝᱠᱟᱹ ᱡᱩᱚᱫᱤ ᱠᱚᱨᱟᱭ ᱠᱮᱵᱚᱱ ᱟᱞᱟᱝ ᱟᱞᱟᱝ ᱞᱮᱜᱮ ᱟᱨ ᱡᱟᱦᱟᱸᱭ ᱠᱚ ᱯᱟᱸᱡᱟ ᱦᱚᱸ ᱵᱟᱝ ᱦᱩᱭ ᱠᱚᱜᱼᱟ ᱟᱞᱟᱝ ᱟᱞᱟᱝ ᱞᱮᱜᱮ
ᱦᱳᱭ ᱦᱳᱭ ᱮᱠᱟᱞ ᱜᱮ ᱦᱮᱸᱛᱚ ᱟᱫᱚ ᱚᱠᱛᱚ ᱠᱚᱦᱚᱸ ᱱᱚᱜᱼᱚᱭ ᱛᱚ ᱦᱟᱹᱯᱤᱫᱚᱜ ᱠᱟᱱᱟ ᱦᱟᱸᱜ
ᱦᱳᱭ ᱦᱳᱭ ᱤᱧ ᱟᱹᱵᱤᱱ ᱦᱳᱭ ᱦᱳᱭ ᱠᱚᱞ ᱟᱹᱵᱤᱱ ᱠᱟᱹᱱᱟᱹᱧ ᱦᱮᱸ
ᱦᱳᱭ ᱛᱚ ᱢᱟ ᱛᱟᱦᱚᱞᱮ ᱠᱚᱞ ᱟᱹᱞᱤᱧ ᱵᱮᱱ
ᱟᱹᱵᱤᱱ ᱮᱯ ᱨᱮ ᱛᱟᱦᱮᱸᱱ ᱵᱤᱱ ᱦᱮᱸ
ᱦᱳᱭ ᱦᱳᱭ
ᱦᱚᱭ